ᱦᱮᱸ ᱜᱚᱢᱠᱮ
ᱟᱸᱡᱚᱢᱚᱜ ᱠᱟᱱᱟ ᱤᱧᱟᱜ ᱨᱚᱲ ᱦᱩᱸ ᱡᱚᱦᱟᱨ ᱜᱮ ᱦᱩᱸ ᱦᱩᱸ ᱟᱸᱡᱚᱢᱚᱜ ᱠᱟᱱᱟ
ᱦᱮᱸ ᱡᱚᱦᱟᱨ ᱜᱮ ᱡᱚᱦᱟᱨ
ᱪᱮᱫ ᱠᱚᱵᱤᱱ ᱪᱤᱠᱟᱹ ᱵᱟᱲᱟᱭ ᱫᱟ ᱚᱲᱟᱜ ᱠᱚᱨᱮ?
ᱦᱮᱸ ᱱᱤᱛᱳᱜ ᱫᱚ ᱨᱩᱢ ᱠᱚᱨᱮ ᱜᱮ ᱢᱮᱱᱟᱜ ᱞᱤᱧᱟ ᱫᱩᱲᱩᱵ ᱵᱟᱲᱟ ᱦᱩᱭ ᱟᱠᱟᱱᱟ
ᱚ ᱴᱷᱤᱠ ᱚᱲᱟᱜ ᱠᱚᱨᱮ ᱜᱮ ᱫᱩᱲᱩᱵ ᱵᱟᱲᱟ ᱦᱩᱭᱩᱜ ᱠᱟᱱᱟ
ᱟᱪᱪᱷᱟ ᱟᱪᱪᱷᱟ ᱦᱮᱸ ᱡᱚᱢ ᱵᱟᱲᱟ ᱦᱩᱭ ᱠᱟᱱ ᱜᱮᱭᱟ ᱟᱹᱵᱤᱱ ᱜᱮ
ᱦᱮᱸ ᱟᱹᱞᱤᱧᱟᱜ ᱦᱚᱸ
ᱟᱪᱪᱷᱟ ᱟᱪᱪᱷᱟ ᱟᱨ ᱛᱩᱯᱩ ᱵᱟᱲᱟ ᱠᱚ ᱦᱩᱭ ᱠᱟᱱᱟ ᱥᱮ ᱵᱟᱝ?
ᱦᱮᱸ ᱢᱟᱱᱮ ᱛᱩᱯᱩ ᱠᱟᱛᱮᱜ ᱜᱮ ᱛᱤᱠᱤᱱ ᱡᱚᱢ ᱦᱳᱭ ᱟᱠᱟᱱᱟ ᱛᱚ ᱱᱤᱛᱚᱜ ᱱᱚᱜᱼᱚᱭ ᱫᱩᱲᱩᱵ ᱞᱤᱱᱤᱧ ᱯᱷᱳᱱ ᱟᱛᱮᱫ ᱛᱚ ᱱᱚᱜᱼᱚᱭ ᱯᱷᱳᱱ ᱠᱮᱫᱟᱢ
ᱟᱪᱪᱷᱟ ᱟᱪᱪᱷᱟ ᱟ ᱛᱟᱨᱯᱚᱨ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ, ᱟᱯᱮ ᱜᱮ ᱪᱮᱫ ᱞᱮᱠᱟ? ᱟᱯᱮ ᱟᱯᱮ ᱥᱮᱫ ᱦᱚᱭ ᱦᱤᱸᱥᱤᱫ ᱨᱮᱱᱟᱜ ᱥᱟᱸᱫᱮᱥ ᱪᱮᱫ ᱞᱮᱠᱟ?
ᱟᱞᱮᱥᱮᱫ ᱫᱚ ᱦᱚᱭ ᱦᱤᱥᱤᱫ ᱯᱩᱭᱞᱩ ᱫᱚ ᱟᱹᱰᱤ ᱡᱳᱨ ᱜᱮ ᱥᱮ ᱠᱟᱡᱟᱜ ᱜᱮ ᱥᱤᱛᱩᱝ ᱮᱫ ᱛᱟᱦᱮᱸᱱ
ᱦᱮᱸ
ᱛᱟᱨᱯᱚᱨ ᱱᱚᱣᱟ ᱯᱟᱸᱪ ᱪᱷᱚ ᱫᱤᱱ ᱫᱚ ᱟᱹᱰᱤ ᱡᱳᱨ ᱜᱮᱭ ᱫᱟᱜ ᱮᱫᱟ ᱢᱟᱱᱮ ᱥᱤᱧ ᱵᱟᱠᱷᱟᱱ ᱧᱤᱫᱟᱹ ᱵᱮᱲᱟ ᱫᱚ ᱢᱚᱴᱟ ᱫᱟᱜ ᱤᱫᱤᱭᱮᱫᱟᱭ ᱦᱳᱭ ᱦᱳᱭ ᱵᱟᱝᱠᱷᱟᱱ ᱫᱚ ᱟᱰᱤ ᱞᱟᱦᱟ ᱧᱚᱜ ᱫᱚ ᱟᱹᱰᱤ ᱡᱳᱨ ᱜᱮᱭ ᱥᱤᱛᱩᱝ ᱮᱫ ᱛᱟᱦᱮᱸᱱ
ᱟᱞ ᱟᱞᱮ ᱥᱮᱱᱢᱟ ᱟᱢ ᱡᱟᱦᱟᱸ ᱱᱟᱜ ᱮᱢ ᱞᱟᱹᱭ ᱠᱮᱫᱟ ᱚᱱᱟ ᱨᱮᱱᱟᱜ ᱩᱞᱴᱟᱹ ᱥᱮ ᱚᱱᱟ ᱨᱮᱱᱟᱜ ᱮᱴᱟᱜ ᱢᱟᱱᱮ ᱟᱞᱮ ᱥᱮᱱ ᱫᱚ ᱟᱥᱟᱲ ᱢᱟᱥ ᱮᱦᱚᱵ ᱥᱮᱫ ᱢᱟᱱᱮ ᱡᱟᱹᱥᱛᱤ ᱫᱚᱢᱮ ᱫᱟᱜ ᱠᱟᱫᱟᱭ ᱢᱟᱱᱮ ᱵᱷᱟᱥᱟᱣ ᱟᱠᱟᱫ ᱞᱮᱭᱟᱭ ᱱᱚᱠᱟ ᱞᱟᱹᱭ ᱫᱟᱲᱮᱭᱟᱜ-ᱟ ᱟᱨ ᱱᱤᱱᱛᱳᱜ ᱟᱨ ᱟᱥᱟᱲ ᱵᱚᱸᱜᱟ ᱥᱮᱫ ᱫᱚ ᱢᱟᱱᱮ ᱪᱟ ᱪᱟᱵᱟ ᱥᱮᱫ ᱫᱚ ᱫᱟᱜ ᱜᱮ ᱵᱟᱭ ᱫᱟᱜ ᱫᱟᱭ ᱢᱟᱱᱮ ᱡᱟᱹᱥᱛᱤ ᱥᱤᱛᱩᱝ ᱫᱟᱭ ᱟᱨ ᱱᱚᱣᱟ ᱯᱳᱱ ᱯᱩᱱ ᱢᱚᱬᱮᱸ ᱫᱤᱱ ᱫᱚ ᱫᱚᱢᱮ ᱥᱤᱛᱩᱝ ᱠᱟᱫᱟᱭ᱾ ᱛᱮᱦᱮᱱᱚ ᱛᱮ ᱛᱮᱦᱮᱱ ᱦᱚᱸ ᱢᱟᱱᱮ ᱥᱮᱛᱩᱝ ᱫᱟᱭ ᱟᱨ ᱥᱮ ᱥᱮ ᱥᱮ ᱢᱟᱱᱮ ᱥᱮᱛᱳᱝ ᱫᱟᱭ ᱨᱤᱢᱤᱞ ᱫᱟᱭ ᱥᱮᱛᱳᱝ ᱫᱟᱭ ᱨᱤᱢᱤᱞ ᱫᱟ ᱟᱨ ᱢᱟᱱᱮ ᱫᱚᱢᱮ ᱦᱚᱭ ᱫᱟᱭ᱾ ᱟᱞᱮ ᱥᱮᱫ ᱦᱮ ᱢᱟᱱᱮ ᱫᱟᱜ ᱨᱮᱱᱟᱜ ᱠᱳᱱᱳ ᱥᱟᱸᱫᱮᱥ ᱵᱟᱹᱱᱩᱜ-ᱟ᱾
ᱟᱪᱪᱷᱟ ᱛᱟᱦᱞᱮ ᱦᱩᱲᱩ ᱨᱚᱦᱚᱭ ᱵᱟᱠᱷᱨᱟ ᱛᱮ ᱛᱤᱱᱟᱹᱜ ᱜᱟᱱ ᱠᱟᱹᱢᱤ ᱠᱚᱯᱮ ᱞᱟᱦᱟ ᱠᱮᱜ ᱟ ᱥᱮ ᱵᱟᱯᱮ ᱞᱟᱦᱟ ᱫᱟᱲᱤ ᱠᱟᱣᱫᱟ
ᱞᱟᱦᱟ ᱫᱚ ᱵᱟᱞᱮ ᱞᱟᱦᱟ ᱫᱟᱲᱮ ᱠᱟᱫᱟ ᱢᱟᱱᱮ ᱛᱩᱞᱟ ᱠᱚᱞᱮ ᱮᱨ ᱠᱟᱫᱟ ᱛᱚ ᱚᱱᱟᱜᱮ ᱦᱟ ᱦᱟᱨᱟᱜ ᱠᱟᱱᱟ᱾
ᱟᱪᱪᱷᱟ ᱟᱪᱪᱷᱟ
ᱟᱯ ᱟᱯᱮ ᱥᱮᱫ?
ᱟᱞᱮ ᱥᱮᱫ ᱫᱚ ᱦᱮᱸ ᱠᱤᱪᱷᱩ ᱜᱟᱱ ᱦᱚᱲ ᱫᱚ ᱨᱚᱦᱚᱭ ᱟᱠᱟᱫ ᱜᱮᱭᱟ ᱠᱚ ᱟᱹᱰᱤ ᱫᱤᱱ ᱨᱮᱜᱮ ᱚᱱᱠᱟ ᱟᱥᱟᱲ ᱵᱚᱸᱜᱟ ᱯᱳᱭᱞᱳ ᱯᱳᱭᱞᱳ ᱥᱮᱫ ᱜᱮ ᱦᱮᱸ ᱦᱮᱸ ᱨᱚᱦᱚᱭ ᱦᱩᱭ ᱠᱟᱱ ᱜᱮᱭᱟ ᱟᱨ ᱠᱤᱪᱷᱤ ᱜᱟᱱ ᱦᱚᱲ ᱫᱚ ᱠᱚ ᱨᱚ ᱱᱤᱛ ᱠᱚ ᱨᱚᱦᱚᱭ ᱫᱟ ᱟᱨ ᱠᱤᱪᱷᱩ ᱜᱟᱱ ᱦᱚᱲ ᱫᱚ ᱦᱳᱭ ᱢᱟᱱᱮ ᱦᱟᱨᱟ ᱞᱟᱹᱴᱩᱣ ᱠᱟᱱ ᱛᱟᱠᱚ ᱜᱮᱭᱟ ᱠᱤᱪᱷᱩ ᱜᱟᱱᱟᱜ ᱦᱚᱲᱟᱜ ᱫᱚ ᱟᱨ ᱠᱤᱪᱷᱤ ᱜᱟᱱ ᱦᱚᱲ ᱫᱚ ᱱᱤᱛ ᱠᱚ ᱨᱚᱦᱚᱭ ᱫᱟ ᱟᱨ ᱠᱤᱪᱷᱤ ᱜᱟᱱ ᱦᱚᱲ ᱫᱚ ᱛᱚᱞᱟ ᱠᱚ ᱱᱚᱜ-ᱚᱭ ᱱᱮᱛ ᱱᱮᱜ-ᱮ ᱦᱟᱨᱟᱜ ᱠᱟᱱᱟ ᱥᱮ ᱦᱩᱲᱩ ᱤᱛᱟᱹ ᱠᱚ ᱱᱮᱜ ᱮ ᱦᱟᱨᱟᱜ ᱠᱟᱱᱛᱮ ᱠᱤᱪᱷᱩ ᱩᱱᱠᱩ ᱫᱚ ᱟᱨ ᱱᱟᱥᱮ ᱫᱤᱱ ᱠᱤᱪᱷᱩ ᱫᱤᱱ ᱯᱚᱨ ᱠᱷᱟᱱ ᱜᱮᱠᱚ ᱨᱚᱦᱚᱭ ᱠᱚ ᱮᱛᱚ
ᱳ ᱟᱞᱮ ᱴᱷᱮᱱ ᱦᱚᱸ ᱢᱟᱱᱮ ᱱᱤᱛ ᱛᱮ ᱵᱳᱫᱷᱚᱭ ᱛᱚᱞᱟ ᱫᱚ ᱢᱟᱱᱮ ᱢᱟᱲᱟᱝ ᱠᱚᱜ-ᱟ ᱥᱮ ᱦᱟᱨᱟ ᱠᱚᱜ-ᱟ, ᱠᱤᱱᱛᱩ ᱢᱟᱱᱮ ᱟᱞᱮ ᱫᱚ ᱦᱟᱱᱮ ᱟᱥᱟᱲ ᱵᱚᱸᱜᱟ ᱥᱮᱫ ᱞᱮ ᱮᱨ ᱞᱮᱫᱟ ᱛᱚ ᱛᱚ ᱟᱥᱟᱲ ᱵᱚᱸᱜᱟ ᱮᱦᱚᱵ ᱥᱮᱫ ᱢᱟᱱᱮ ᱫᱟᱜ ᱰᱩᱵ ᱰᱩᱵᱩᱡ ᱠᱮᱫ ᱞᱮᱭᱟᱭ᱾ ᱛᱚ ᱚᱱᱟ ᱞᱟᱹᱜᱤᱫ ᱛᱚᱞᱟ ᱠᱚ ᱡ ᱡ ᱡ ᱡᱚᱛᱚ ᱥᱮᱭᱟ ᱭᱮᱱᱟ ᱥᱮ ᱥᱮᱭᱟ ᱪᱟᱵᱟᱭᱮᱱ ᱛᱟᱞᱮᱭᱟ ᱟᱞᱮᱭᱟᱜ ᱛᱚ ᱟᱵᱟᱨ ᱫᱲᱦᱟ ᱛᱮᱞᱮ ᱮᱨ ᱠᱮᱫᱟ᱾ ᱛᱚ ᱱᱤᱛᱚᱜ ᱚᱭ ᱢᱤᱫ ᱢᱤᱫ ᱟᱸᱜᱩᱞ ᱞᱮᱠᱟ ᱦᱟᱨᱟ ᱟᱠᱟᱱᱟ ᱛᱚᱞᱟ ᱟᱫᱚ ᱦᱟᱨᱟ ᱞᱮᱠᱷᱟᱱ ᱟᱫᱚ ᱦᱟᱨᱟ ᱞᱮᱠᱦᱟᱭ ᱨᱚᱦᱚᱭᱟ ᱚᱸ ᱫᱟᱜ ᱫᱚ ᱵᱟᱭ ᱫᱟᱜ ᱫᱟᱭ ᱱᱤᱛᱚᱜ ᱫᱚ ᱟᱞ ᱟᱞᱮ ᱥᱮᱫ ᱢᱟᱱᱮ ᱦᱸ ᱢᱚᱬᱮ ᱮᱭᱟᱭ ᱫᱤᱱ ᱦᱳᱭ ᱱᱟ ᱦᱮᱸ ᱞᱟᱹᱭ ᱵᱤᱱ ᱦᱮᱸ ᱦᱮᱸ ᱟᱹᱰᱤ ᱡᱟᱹᱞ ᱜᱮ ᱥᱮᱛᱳᱝ
ᱟᱪᱪᱷᱟ ᱟᱪᱪᱷᱟ ᱮ ᱛᱟᱦᱞᱮ ᱦᱩᱲᱩ ᱵᱟᱫ ᱠᱟᱛᱮ ᱨᱮᱦᱚᱸ ᱟᱯᱮ ᱟᱨ ᱪᱮᱫ ᱚᱱᱠᱟᱱ ᱤᱭᱟᱹ ᱠᱚᱯᱮ ᱪᱟᱥ ᱠᱮᱭᱟ ᱥᱟᱠ ᱥᱚᱵᱽᱡᱤ ᱠᱚ ᱥᱮ ᱪᱮᱫ ᱞᱮᱠᱟᱱ ᱟᱨᱚ ᱡᱤᱱᱤᱥ ᱠᱚ ᱢᱮᱱᱟᱜ ᱛᱟᱯᱮᱭᱟ?
ᱚᱸ ᱦᱸ ᱟᱞ ᱟᱞ ᱟᱞᱮ ᱴᱷᱮᱱ ᱢᱟᱱᱮ ᱮᱢᱟᱱᱥ ᱟᱲᱟᱜ ᱥᱟᱠᱟᱢ ᱜᱮᱠᱚ ᱪᱟᱥ ᱠᱮᱭᱟ, ᱛᱚ ᱯᱮ ᱫᱷᱟᱣ ᱦᱳᱜ ᱦᱳᱲᱳ ᱟᱨ ᱢᱤᱫ ᱫᱷᱟᱣ ᱟᱹᱞᱩ᱾ ᱚᱱᱟ ᱵᱟᱫ ᱠᱟᱛᱮᱜ ᱦᱚᱸ ᱢᱟᱱᱮ ᱮᱢᱟᱱ ᱜᱮᱠᱚ ᱪᱟᱥᱟ᱾
ᱟᱪᱪᱷᱟ - ᱟᱪᱪᱷᱟ ᱟᱨ ᱚᱱᱠᱟ ᱡᱟᱦᱟᱱᱟᱜ ᱥᱟᱠ ᱥᱚᱵᱽᱡᱤ ᱠᱚ ᱯᱚᱴᱚᱞ ᱠᱚ, ᱥᱮ ᱵᱮᱸᱜᱟᱲ ᱠᱚ, ᱵᱷᱮᱱᱰᱤ ᱠᱚ, ᱚᱱᱠᱟᱱ ᱥᱚᱥᱟ ᱠᱚ
ᱦᱮᱸ ᱚᱱᱟ ᱜᱮᱛᱚᱧ ᱢᱮᱱᱫᱟ᱾ ᱢᱟᱱᱮ ᱚᱱᱟᱜᱤᱧ ᱢᱮᱱᱫᱟ ᱡᱮ, ᱯᱮ ᱫᱷᱟᱣ ᱦᱳᱲᱳ ᱢᱤᱫ ᱫᱷᱟᱣ ᱟᱹᱞᱩ᱾ ᱚᱱᱟ ᱵᱟᱫ ᱠᱟᱛᱮᱜ ᱦᱚᱸ ᱢᱟᱱᱮ ᱮᱢᱟᱱ ᱡᱟᱦᱟᱱᱟᱜ ᱜᱮ ᱥᱚᱵᱡᱤ ᱢᱮᱱᱟᱜᱼᱟ ᱢᱟᱱᱮ ᱡᱟᱦᱟᱸ ᱞᱮᱠᱟᱱᱟᱜ ᱜᱮ ᱪᱟᱥ ᱜᱮᱭᱟ ᱠᱚ ᱟᱞᱮ ᱴᱷᱮᱱ ᱾
ᱟᱪᱪᱷᱟ ᱟᱪᱷ
ᱵᱟ ᱟᱞᱮᱭᱟᱜ ᱞᱮ ᱤᱭᱟᱹ ᱨᱮ ᱟᱨᱠᱤ ᱾
ᱟᱪᱪᱷᱟ ᱛ ᱪᱷᱟ ᱪᱷᱟ ᱟᱹᱰᱤ ᱱᱟᱯᱟᱭ ᱠᱟᱛᱷᱟ ᱜᱮ ᱠᱟᱱ ᱜᱮᱭᱟ ᱾
ᱦᱩᱸ ᱟᱯᱮᱥᱮᱫ ᱫᱚ ᱪᱮᱫ ᱞᱮᱠᱟ?
ᱦᱮᱸ ᱟᱞᱮ ᱥᱮᱫ ᱦᱚᱸ ᱚᱱᱠᱟᱜᱮ ᱵᱟᱨ ᱫᱷᱟᱣ ᱫᱚ ᱯᱨᱟᱭ ᱦᱚᱲ ᱜᱮᱠᱚ ᱪᱟᱥ ᱜᱮᱭᱟ ᱟᱨ ᱟᱨ ᱦᱩᱲᱩ ᱫᱚ ᱟᱨ ᱯᱮᱫᱷᱟᱣ ᱫᱚ ᱢᱟᱱᱮ ᱠᱤᱪᱷᱩ ᱜᱟᱱ ᱦᱚᱲ ᱠᱚ ᱪᱟᱥ ᱜᱮᱭᱟ ᱡᱟᱦᱟᱸᱭ ᱢᱟᱱᱮ ᱵᱟᱨᱫᱷᱟᱣ ᱪᱟᱥ ᱜᱮ ᱟᱹᱰᱤ ᱤᱭᱟᱹ ᱠᱚ ᱢᱚᱱᱮᱭᱟ ᱾ ᱚᱱᱟ ᱠᱷᱟᱹᱛᱤᱨ ᱯᱮᱫᱷᱟᱣ ᱫᱚ ᱚᱱᱟ ᱡᱷᱟᱢᱮᱞᱟ ᱠᱚ ᱢᱚᱱᱮ ᱜᱮᱭᱟ ᱾ ᱚᱱᱟ ᱠᱷᱟᱹᱛᱤᱨ ᱯᱮᱫᱦᱟᱣ ᱫᱚ ᱟᱹᱰᱤ ᱠᱚᱢ ᱦᱚᱲ ᱠᱚ ᱪᱟᱥ ᱠᱮᱭᱟ ᱾
ᱦᱮᱸ
ᱟᱨ ᱟᱨ ᱚᱱᱟ ᱯᱮᱫᱷᱟ ᱡᱟᱭᱜᱟ ᱨᱮ ᱮᱴᱟᱜ ᱦᱚᱲ ᱫᱚ ᱥᱚᱵᱡᱤ ᱠᱚ ᱪᱟᱥᱟ ᱚᱱᱟᱴᱟᱭᱤᱢ ᱾
ᱦᱩᱸ
ᱦᱚᱭ ᱾
ᱦᱮᱸ ᱫᱚ ᱢᱟᱱᱮ ᱦᱩᱲᱩ ᱢᱟᱱᱮ ᱦᱩᱲᱩ ᱪᱟᱥ ᱨᱮᱱᱟᱜ ᱠᱷᱮᱛ ᱫᱚ ᱮᱴᱟᱜᱟᱜ᱾ ᱟᱵᱟᱨ ᱟᱲᱟᱜ ᱥᱟᱠᱟᱢ ᱥᱚᱵᱽᱡᱤ ᱠᱚ ᱪᱟᱥ ᱨᱮᱱᱟ ᱠᱷᱮᱛ ᱫᱚ ᱮᱴᱟᱜᱟᱜ ᱾ ᱛᱚ ᱦᱮᱸ ᱡᱟᱦᱟᱸᱨᱮ ᱥᱚᱵᱽᱡᱤ ᱠᱚ ᱪᱟᱥ ᱜᱮᱭᱟ ᱚᱸᱰᱮ ᱫᱚ ᱮᱠᱟᱞ ᱜᱮ ᱥᱚᱵᱽᱡᱤ ᱟᱨ ᱡᱟᱦᱟᱸᱨᱮ ᱦᱩᱲᱩ ᱠᱚ ᱪᱟᱥ ᱜᱮᱭᱟ ᱚᱸᱰᱮ ᱫᱚ ᱮᱠᱟᱞ ᱜᱮ ᱦᱩᱲᱩ ᱾
ᱦᱩᱲᱩ ᱦᱮᱸ ᱦᱮᱸ, ᱢᱟᱱᱮ ᱵᱟᱹᱭᱦᱟᱹᱲ ᱵᱟᱹᱭᱦᱟᱹᱲ ᱚᱱᱠᱟᱱᱟᱜ ᱠᱷᱮᱛ ᱵᱟᱹᱫᱽ ᱠᱚᱨᱮ ᱜᱮ ᱦᱩᱲᱳ ᱫᱚ ᱪᱟᱥ ᱜᱮ ᱟᱨ ᱡᱟᱦᱟᱸ ᱜᱷᱩᱴᱩ ᱠᱚᱨᱮ ᱢᱮᱱᱟᱜᱼᱟ ᱚᱱᱟ ᱠᱚᱨᱮ ᱫᱚ ᱥᱚᱵᱽᱡᱤ ᱟᱲᱟᱜ ᱥᱟᱠᱟᱢ ᱾
ᱦᱮᱸ ᱟᱱᱟᱜ ᱥᱟᱠᱟᱢ ᱠᱚ ᱪᱟᱥ ᱠᱮᱭᱟ ᱾
ᱦᱚᱭ ᱦᱚᱭ ᱦᱚᱭ ᱾
ᱛᱟᱦᱚᱞᱮ ᱱᱤᱛᱚᱜ ᱚᱱᱟ ᱦᱩᱲᱩ ᱨᱚᱦᱚᱭ ᱨᱮᱱᱟᱜ ᱛᱟᱸᱜᱤ ᱛᱟᱲᱟᱜ ᱨᱮᱜᱮ ᱢᱮᱱᱟᱜ ᱯᱮᱭᱟ ᱛᱟᱦᱚᱞᱮ?
ᱦᱮᱸ ᱦᱮᱸ ᱦᱮᱸ ᱾ ᱟᱫᱚ ᱫᱟᱜ ᱵᱟᱝ ᱫᱟᱜ ᱞᱮᱠᱷᱟᱱ ᱦᱚᱸ ᱟᱞᱮ ᱴᱷᱮᱱᱫᱚ ᱟᱞᱮ ᱫᱚ ᱚᱛ ᱠᱷᱚᱱ ᱫᱟᱜ ᱞᱮ ᱨᱟᱠᱟᱵᱟ ᱟᱨ ᱞᱮ ᱪᱟᱥᱟ ᱾ ᱢᱟᱱᱮ ᱫᱟᱜ ᱵᱟᱝ ᱫᱟᱜ ᱞᱮᱠᱷᱟᱱ ᱢᱟᱱᱮ ᱯᱟᱢᱯ ᱠᱚ ᱯᱟᱢᱯ ᱠᱚ ᱢᱮᱱᱟᱜ-ᱟ ᱛᱚ ᱛᱚ ᱚᱱᱟ ᱛᱮᱜᱮ ᱪᱟᱥ ᱦᱩᱭᱩᱜ ᱜᱮᱭᱟ ᱾ ᱯᱟᱢᱯ ᱢᱤᱱᱤ ᱢᱚᱴᱚᱨ ᱠᱚ ᱢᱮᱱᱟᱜᱼᱟ ᱚᱱᱟ ᱛᱮᱜᱮ ᱪᱟᱥ ᱦᱩᱭᱩᱜ ᱜᱮᱭᱟ ᱟᱞᱮ ᱴᱷᱮᱱ ᱾
ᱦᱚᱭ ᱦᱚᱭ ᱡᱩᱫᱤ ᱚᱱᱠᱟ ᱧᱮᱞᱚᱜ ᱠᱟᱱᱟ ᱡᱮ ᱮᱸᱴᱠᱮ-ᱴᱚᱬᱮ ᱡᱮ ᱫᱟᱜ ᱠᱚ ᱵᱟᱭ ᱫᱟᱜ ᱮᱫᱟ ᱟᱨ ᱡᱮ ᱛᱚᱞᱟ ᱦᱚ ᱦᱟᱨᱟ ᱠᱟᱱ ᱜᱮᱭᱟ ᱾
ᱦᱮᱸ
ᱛᱚᱠᱷᱚᱱ ᱫᱚ ᱚᱱᱟ ᱢᱤᱱᱤ ᱠᱚ ᱯᱟᱢ ᱛᱮᱜᱮ ᱛᱚᱠᱷᱚᱱ ᱫᱚ ᱨᱚᱦᱚᱭ ᱠᱟᱹᱢᱤ ᱦᱚᱨᱟ ᱫᱚᱯᱮ ᱞᱟᱦᱟ ᱜᱚᱫ ᱠᱟᱜᱼᱟ ᱾
ᱟᱯ ᱟᱯᱮᱥᱱ ᱟᱯᱮᱥᱮᱱ ᱦᱚᱸ ᱱᱚᱝᱠᱟ ᱜᱮ?
ᱟᱞᱮ ᱥᱮᱫ ᱫᱚ ᱱᱚᱝᱠᱟ ᱜᱮ᱾ ᱛᱚ ᱱᱚᱣᱟ ᱟᱥᱟᱲ ᱵᱚᱸᱜᱟ ᱥᱤᱡᱤᱱ ᱫᱚ ᱢᱟᱱᱮ ᱯᱤᱱᱤ ᱢᱤᱱᱤ ᱠᱚ ᱥᱮᱞᱚ ᱠᱚ ᱚᱱᱟ ᱠᱚᱫᱚ ᱢᱟᱱᱮ ᱡᱟᱹᱥᱛᱤ ᱫᱚ ᱵᱟᱝ ᱠᱚ ᱪᱟᱹᱞᱩ ᱦᱚᱪᱚᱭᱟ᱾
ᱟᱫ ᱦᱮᱸ ᱟᱫᱚ ᱫᱟᱜ ᱵᱟᱭ ᱫᱟᱜ ᱞᱮᱠᱷᱟᱱ ᱫᱚ ᱪᱟᱹᱞᱩ ᱦᱚᱪᱚ ᱦᱳᱭᱳᱜ ᱜᱮᱭᱟ ᱾ ᱥᱮ ᱪᱮᱫ, ᱟᱫᱚ ᱫᱟᱜ ᱞᱮᱠᱷᱟᱱ ᱫᱚ ᱪᱟᱹᱞᱩ ᱫᱚ ᱵᱟᱝ ᱦᱳᱭᱳᱜ ᱜᱮᱭᱟ᱾ ᱠᱤᱱᱛᱩ ᱫᱟᱜ ᱵᱟᱭ ᱫᱟᱜ ᱞᱮᱠᱷᱟᱱ ᱫᱚ ᱪᱟᱹᱞᱩ ᱦᱳᱭᱳᱜ ᱜᱮᱭᱟ ᱾
ᱦᱩᱸ ᱦᱩᱸ
ᱛᱚ ᱟᱭᱢᱟ ᱮᱢᱟᱱ ᱡᱟᱭᱜᱟ ᱨᱮᱜᱮᱧ ᱧᱮᱞ ᱠᱟᱫ ᱠᱚᱣᱟ ᱡᱮ ᱚᱸᱰᱮ ᱫᱚ ᱢᱟᱱᱮ ᱟᱥᱟᱲ ᱵᱚᱸᱜᱟ ᱫᱟᱜ ᱛᱮᱜᱮ ᱪᱟᱥ ᱦᱳᱭᱳᱜ ᱜᱮᱭᱟ ᱾ ᱟᱨ ᱵᱟᱠᱤ ᱵᱟᱠᱤ ᱵᱚᱪᱷᱚᱨ ᱠᱚᱨᱮᱜ ᱫᱚ ᱪᱟᱥ ᱵᱟᱝ ᱦᱳᱭᱳᱜ ᱜᱮᱭᱟ᱾
ᱦᱳᱭ ᱦᱳᱭ ᱦᱳᱭ ᱦᱮᱸ ᱟᱹᱰᱤ ᱢᱟᱱᱮ ᱵᱩᱨᱩ ᱮᱞᱟᱠᱟ ᱥᱮ ᱨᱚᱦᱚᱲ ᱮᱞᱟᱠᱟ᱾ ᱪᱮᱫᱟᱜ ᱥᱮ ᱪᱮᱛᱟᱱ ᱫᱤᱥᱚᱢ ᱮᱞᱟᱠᱟ ᱫᱚ ᱟᱵᱚ ᱤᱧ ᱦᱚᱸᱧ ᱧᱮᱞ ᱦᱳᱭ ᱠᱟᱱ ᱜᱮᱭᱟᱼᱼ ᱚᱱᱟ ᱟᱥᱟᱲ ᱵᱚᱸᱜᱟ ᱥᱮᱫ ᱫᱟᱜ ᱥᱤᱡᱤᱱ ᱵᱷᱚᱨᱥᱟ ᱜᱮ ᱟᱠᱚᱣᱟᱜ ᱪᱟᱥ-ᱵᱟᱥ ᱫᱚ᱾
ᱦᱮᱸ ᱦᱩᱸ ᱦᱩᱸ
ᱚᱱᱟ ᱡᱩᱫᱤ ᱵᱟᱝ ᱦᱩᱭ ᱞᱮᱱᱠᱷᱟᱱ ᱛᱚ ᱪᱟᱥ-ᱵᱟᱥ ᱨᱮᱦᱚᱸ ᱚᱱᱠᱟ ᱫᱚ ᱟᱫᱚ ᱵᱟᱝ ᱦᱩᱭᱩᱜ ᱛᱟᱠᱚᱣᱟ᱾
ᱦᱩᱸ ᱟᱫᱚ ᱚᱱᱠᱟᱜᱮ ᱡᱟᱛᱮᱼᱼ ᱪᱮ ᱪᱟᱸᱫᱚ ᱵᱚᱸᱜᱟ ᱴᱷᱮᱡ ᱤᱧ ᱢᱮᱱᱫᱟ ᱡᱮ ᱚᱱᱟ ᱡᱟᱭ ᱡᱟᱭᱜᱟ ᱠᱚᱨᱮ ᱫᱚ ᱫᱟᱜ ᱢᱟᱭ᱾ ᱱᱚᱛᱮ ᱵᱟᱝ ᱫᱟᱜ ᱨᱮᱦᱚᱸ ᱚᱱᱟ ᱡᱟᱭᱜᱟ ᱠᱚᱨᱮ ᱫᱚᱭ ᱫᱟᱜ ᱢᱟᱭ᱾ ᱥᱮ ᱪᱮᱫ ᱠᱟᱨᱚᱱᱼᱼ ᱚᱱᱟ ᱡᱟᱭᱜᱟ ᱫᱚ ᱢᱟᱱᱮ, ᱟᱥ-ᱟᱥᱼᱼ ᱟᱥᱟᱲ ᱵᱚᱸᱜᱟ ᱥᱮ ᱥᱟᱱ ᱵᱚᱸᱜᱟ ᱫᱟᱜ ᱛᱮᱜᱮ ᱢᱟᱱᱮ ᱪᱟᱥ ᱜᱮᱭᱟ ᱠᱚ ᱚᱱᱛᱮ ᱫᱚ᱾
ᱦᱚᱭ ᱦᱮᱸ
ᱱᱚᱛᱮ ᱫᱚ ᱵᱟᱝ ᱫᱟᱜ ᱞᱮᱠᱷᱟᱱ ᱦᱚᱸ ᱯᱞᱤᱱᱤ ᱢᱮᱱᱟᱜ ᱛᱟᱞᱮᱭᱟ ᱟᱞᱮ ᱢᱤᱱᱤ ᱛᱮᱞᱮ ᱪᱟᱥᱟ᱾
ᱦᱳᱭ ᱦᱳᱭ ᱦᱳᱭ ᱮᱠᱫᱚᱢ ᱮᱠᱫᱚᱢ᱾
ᱚᱱᱟ ᱜᱮ,
ᱛᱟᱦᱞᱮ ᱟᱨᱚ ᱜᱚᱢᱠᱮ ᱱᱤᱛᱚᱜ ᱚᱞᱚᱜ ᱯᱟᱲᱦᱟᱣ ᱫᱚ ᱢᱟᱱᱮᱼᱼ ᱪᱮᱫ ᱞᱮᱠᱟ ᱛᱤᱱᱟᱹᱜ ᱴᱟ ᱪᱟᱞᱟᱜ ᱠᱟᱱᱟ ᱥᱮ ᱪᱮᱫ ᱞᱮᱠᱟ ᱛᱤᱱᱟᱹᱜ ᱴᱟ ᱵᱤᱱ ᱞᱟᱦᱟ ᱠᱟᱜ-ᱟ?
ᱟᱞᱤᱧ ᱫᱚ ᱚᱞᱚᱜ ᱯᱟᱲᱦᱟᱣ ᱦᱚᱜ-ᱚᱭ ᱥᱮᱠᱮᱱᱰ ᱤᱭᱟᱨ ᱨᱮ᱾ ᱟᱨ ᱟᱵᱤᱱᱟᱜ ᱫᱚ?
ᱟᱞᱤᱧ ᱦᱚᱸ ᱚᱱᱠᱟᱜᱮ ᱥᱮᱠᱮᱱ ᱥᱮᱢ ᱜᱮ ᱪᱟᱞᱟᱜ ᱠᱟᱱᱟ᱾ ᱦᱳᱭ ᱦᱳᱭ᱾
ᱱᱟᱯᱟᱭ ᱜᱮ᱾
ᱟᱨ ᱛᱚᱵᱮ ᱵᱤᱱᱤᱰ ᱠᱚᱫᱚ ᱮᱢ ᱢᱟᱱᱮ ᱦᱩᱭᱩᱜ ᱠᱟᱱᱟ ᱥᱮ ᱪᱮᱫ ᱞᱮᱠᱟ ᱠᱚᱞᱮᱡᱽ ᱵᱤᱱᱤᱰ ᱠᱚᱫᱚᱼᱼ ᱪᱟᱞᱟᱜ ᱠᱟᱱᱟ ᱥᱮ ᱠᱤᱪᱷᱩ ᱫᱤᱱ ᱯᱚᱨ ᱛᱤᱱᱟᱹᱜᱼᱼ
ᱦᱮᱸ ᱚᱱᱟ ᱫᱚ ᱢᱟᱱᱮ ᱱᱤᱡᱮᱭᱟᱜ ᱩᱯᱚᱨ ᱰᱤᱯᱮᱱᱰ᱾
ᱮᱸ ᱵᱟᱝᱟ ᱢᱟᱱᱮ ᱯᱚᱨᱤ ᱵᱟᱝᱟ ᱟᱹᱞᱤᱧ ᱞᱤᱧ ᱢᱮᱱᱫᱟ ᱯᱚᱨᱤᱠᱠᱷᱟ ᱫᱚ ᱠᱚᱞᱮᱡᱽ ᱨᱮᱱᱟᱜᱼᱼ ᱥᱮᱠᱮᱱᱰ ᱥᱮᱢᱤᱥᱴᱟᱨ ᱨᱮᱱᱟᱜ ᱫᱚ ᱦᱳᱭ ᱥᱟᱹᱛ ᱮᱱ ᱛᱟᱯᱮᱭᱟ ᱥᱮ ᱪᱮᱫ ᱞᱮᱠᱟ ᱠᱤᱪᱷᱩ ᱫᱤᱱ ᱯᱚᱨᱮ ᱦᱳᱭᱳᱜ ᱛᱟᱯᱮᱭᱟ?
ᱦᱮᱸ ᱠᱤᱪᱷᱩ ᱫᱤᱱ ᱯᱚᱨ᱾
ᱟᱪᱪᱷᱟ ᱟᱪᱪᱷᱟᱼᱼ
ᱟᱯᱮᱭᱟᱜ ᱦᱚᱸᱛᱚ ᱵᱳᱫᱷᱚᱭ ᱥᱮᱢ ᱜᱮ!
ᱦᱮᱸ ᱢᱮᱱᱠᱷᱟᱱ ᱟᱞᱮᱭᱟᱜ ᱫᱚ ᱪᱚᱵᱵᱤᱥ ᱛᱟᱹᱨᱤᱠᱷ ᱠᱷᱚᱱ ᱮᱛᱚᱦᱚᱵ ᱠᱟᱱ ᱛᱟᱞᱮᱭᱟ᱾
ᱮᱛᱚ-ᱵᱷᱚᱵ ᱠᱟᱱᱟ?
ᱦᱩᱸ ᱦᱩᱭᱩᱜ ᱠᱟᱱᱟ ᱦᱩᱭᱩᱜ ᱠᱟᱱᱟ ᱪᱚᱵᱵᱤᱥ ᱛᱟᱹᱨᱤᱠᱷ ᱠᱷᱚᱱ᱾
ᱢᱟᱱᱮ ᱢᱤᱫ ᱫᱤᱱ ᱜᱮᱯ ᱠᱟᱛᱮᱜ ᱢᱤᱫ ᱫᱤᱱ ᱵᱟᱫᱽ ᱫᱷᱟᱣ ᱠᱟᱛᱮᱫ᱾
ᱦᱚᱸ ᱛᱟᱨᱯᱚᱱ ᱚᱱᱠᱟ ᱫᱚ ᱵᱟᱨ ᱯᱮ ᱫᱤᱱ ᱫᱚ ᱜᱮᱯ ᱢᱮᱱᱟᱜ ᱜᱮᱭᱟ᱾ ᱦᱳᱭ-ᱦᱳᱭ᱾ ᱟᱨ ᱛᱟᱦᱚᱞᱮ ᱜᱚᱢᱠᱮ ᱚᱞᱚᱜ ᱯᱟᱲᱦᱟᱜ ᱥᱟᱶ ᱥᱟᱶᱛᱮ ᱟᱨ ᱡᱟᱦᱟᱱᱟᱜ ᱚᱱᱠᱟᱱᱟᱜ? ᱥᱮᱨᱚᱠᱚᱢ ᱡᱟᱦᱟᱸᱱᱟᱜ ᱵᱤᱱ ᱧᱮᱞ ᱮᱫᱟ?
ᱵᱟᱝ ᱵᱟᱝ ᱥᱮ ᱥᱮᱨᱚᱠᱚᱢ ᱫᱚ ᱵᱟᱝ ᱦᱩᱭᱩᱜ ᱠᱟᱱᱟ᱾ ᱛᱚᱼᱼ ᱥᱮᱨᱚᱠᱚᱢ ᱫᱚ ᱪᱮᱫ ᱪᱮᱫ ᱦᱚ ᱵᱟᱝ᱾
ᱟᱨ ᱡᱟᱦᱟᱱᱟᱜ ᱚᱱᱠᱟᱱᱟᱜ ᱠᱚᱢᱯᱤᱴᱤᱴᱤᱵᱷ ᱮᱠᱡᱟᱢ ᱤᱫᱤ ᱠᱟᱛᱮᱼᱼ ᱚᱞᱚᱜ ᱯᱟᱲᱦᱟᱜ ᱢᱟ ᱚᱱᱟ ᱠᱚᱞᱮᱡᱽ ᱨᱮᱱᱟᱜ ᱥᱟᱶᱛᱮ ᱮᱴᱟᱜᱼᱼ
ᱦᱮᱸ ᱚᱱᱟ ᱫᱚ ᱚᱱᱟ ᱫᱚ ᱢᱮᱱᱟᱜ ᱜᱮᱭᱟ᱾ ᱢᱟᱱᱮᱼᱼ ᱠᱚᱞᱮᱡᱽ ᱨᱮᱱᱟᱜ ᱯᱟᱲᱦᱟᱣ ᱟᱨ ᱯᱞᱟᱥ ᱠᱚᱢᱯᱤᱴᱤᱴᱤᱵᱼᱼ
ᱦᱳᱭ-ᱦᱳᱭ᱾
ᱮᱠᱫᱚᱢ ᱚᱱᱟᱜᱮ ᱟᱨ ᱤᱴᱤᱴᱟᱜ ᱠᱤᱪᱩ ᱫᱚ ᱵᱟᱝ᱾ ᱟᱢᱟᱜᱼᱼ ᱥᱮ ᱟᱢᱟᱜ ᱫᱚ?
ᱦᱮᱸ ᱚᱱᱠᱟ ᱜᱮ᱾ ᱛᱚ ᱟᱵᱤᱱ ᱪᱮᱫ ᱞᱮᱠᱟ ᱢᱟᱱᱮ, ᱡᱟᱦᱱᱟᱜ ᱚᱱᱠᱟᱱ ᱵᱮᱪ ᱠᱚ ᱥᱮ ᱴᱤᱭᱥᱚᱱ ᱠᱚᱵᱤᱱ ᱦᱟᱛᱟᱣ ᱠᱟᱜᱼᱟ ᱥᱮ ᱵᱟᱝᱟ᱾ᱠᱚᱢᱯᱤᱴᱤᱵᱷ ᱮᱠᱡᱟᱢ ᱤᱫᱤ ᱠᱟᱛᱮ?
ᱦᱮᱸ
ᱚᱱᱟ ᱞᱟᱦᱟᱛᱤᱧ ᱦᱟᱛᱟᱣ ᱞᱮᱫᱟ᱾ ᱛᱚ ᱢᱤᱜ ᱵᱚᱪᱷᱚᱨ ᱯᱩᱨᱟᱹᱣ ᱠᱟᱛᱮᱜ ᱟᱫᱚ ᱢᱟᱱᱮ ᱵᱚᱸᱱᱫ ᱠᱟᱫᱟ ᱟᱨᱠᱤ᱾
ᱟᱪᱪᱷᱟ ᱟᱪᱪᱷᱟ ᱟᱪᱷᱟ᱾ ᱟᱹᱵᱤᱱ ᱛᱤᱱᱟᱹᱜ ᱴᱟ ᱵᱤᱱ ᱢᱚᱱᱮᱭᱟ? ᱢᱟᱱᱮ, ᱚᱯᱷᱞᱟᱭᱤᱱ ᱵᱮᱪ ᱴᱷᱤᱠ ᱜᱮᱭᱟ ᱾ᱥᱮ ᱚᱱᱞᱟᱭᱤᱱ ᱵᱮᱪ ᱚᱠᱟᱴᱟᱜ ᱟᱵᱤᱱ ᱢᱟᱱᱮ ᱤᱡᱤ ᱵᱤᱱ ᱢᱚᱱᱮ ᱜᱮᱭᱟ? ᱠᱟᱹᱴᱤᱡ
ᱟ ᱼᱟᱹᱞᱤᱧ ᱟᱹᱞᱤᱧ ᱫᱚᱞᱤᱧ ᱢᱚᱱᱮ ᱜᱮᱭᱟ ᱡᱮ ᱱᱤᱡᱮᱨ ᱢᱟᱱᱮ ᱱᱤᱡᱮᱨᱟᱜ ᱩᱯᱚᱨ ᱰᱤᱯᱮᱱᱰ ᱵᱷᱟᱜᱮᱭᱟ᱾
ᱦᱮᱸ᱾
ᱥᱮᱨ ᱢᱟᱱᱮ ᱢᱟᱪᱮᱫᱟᱜ ᱠᱟᱹᱢᱤ ᱫᱚ ᱪᱮᱫ ᱟᱢᱮ ᱞᱮᱭ ᱵᱩᱡᱷᱟᱹ ᱟᱢᱟᱭ᱾ ᱟᱢᱮ ᱞᱟᱹᱭ ᱴᱷᱤᱠᱟ ᱟᱢᱟ ᱩᱱ ᱴᱩᱠᱩᱱ ᱜᱮ ᱠᱤᱱᱛᱩ ᱟᱢ ᱱᱤᱡᱮ ᱯᱟᱲᱦᱟᱣ ᱦᱩᱭᱩᱜ ᱛᱟᱢᱟ ᱥᱮ ᱱᱤᱡᱮ ᱠᱚᱨᱟᱣ ᱦᱩᱭᱩᱜ ᱛᱟᱢᱟ᱾ᱛᱚ ᱛᱚᱵᱮ ᱛᱚ ᱟᱢ ᱢᱟᱱᱮ ᱞᱟᱦᱟ ᱥᱮᱜ ᱮᱢ ᱞᱟᱦᱟᱥᱮᱜ ᱮᱢ ᱞᱟᱦᱟ ᱫᱟᱲᱮᱭᱟᱜᱼᱟ᱾
ᱱᱤᱡᱮ ᱩᱯᱚᱨ ᱜᱮ ᱢᱮᱱ ᱰᱤᱯᱮᱱ᱾ ᱠᱤᱱᱛᱩ ᱛᱟᱨᱯᱚᱨ ᱦᱚᱸ ᱡᱩᱫᱤᱵᱤᱱ ᱧᱮᱞᱟ, ᱡᱮ ᱚᱱᱞᱟᱭᱤᱱ ᱨᱮᱫᱚ ᱯᱷᱳᱱ ᱯᱷᱳᱱ ᱨᱮᱵᱤᱱ ᱧᱮᱞ ᱠᱟᱛᱮ ᱵᱤᱱ ᱤᱭᱟᱹᱭᱮᱫᱟ ᱟᱨ ᱚᱯᱷᱞᱟᱭᱤᱱ ᱫᱚ ᱰᱟᱭᱨᱮᱠᱴ ᱟᱵᱤᱱ ᱥᱟᱢᱟᱝ ᱥᱟᱢᱱᱤ ᱵᱤᱱ ᱨᱚᱯᱳᱲ ᱫᱟ᱾
ᱦᱮᱸ ᱻᱦᱮᱸ ᱚᱱᱟ ᱢᱟ ᱢᱤᱫᱴᱟᱝ ᱛᱟᱦᱮᱸ ᱠᱟᱱ ᱜᱮ ᱠᱤᱱᱛᱩ, ᱚᱱᱞᱟᱭᱤᱱ ᱨᱮᱦᱚᱛᱚ ᱟᱢ ᱢᱟᱱᱮ ᱥᱮᱟᱨᱮᱢ ᱠᱩᱞᱤ ᱫᱟᱲᱮᱭᱟᱜᱼᱟ᱾ ᱡᱮ ᱢᱟᱱᱮ ᱡᱩᱫᱤ ᱤᱭᱟᱹ ᱜᱩᱜᱩᱞ ᱢᱤᱴ ᱛᱮ ᱦᱳᱭᱳᱜ ᱠᱷᱟᱱᱮ᱾ ᱛᱟᱦᱚᱞᱮ ᱚᱱᱞᱟᱭᱤᱱ ᱛᱮ ᱟᱢ ᱥᱮᱨᱟᱢ ᱠᱩᱞᱤ ᱫᱟᱲᱮᱭᱼᱟ ᱡᱮ ᱢᱟᱱᱮ, ᱢᱤᱫ ᱜᱮᱭᱟ ᱟᱨᱠᱤ ᱚᱱᱞᱟᱭᱤᱱ ᱛᱮᱦᱚᱸ ᱡᱟᱦᱟᱸ ᱟᱵᱟᱨ ᱚᱯᱷᱞᱟᱭᱤᱱ ᱛᱮ ᱡᱟ ᱠᱤᱱᱛᱩ ᱚᱯᱷᱞᱟᱭᱤᱱ ᱛᱮᱫᱚ ᱟᱢ ᱪᱟᱞᱟᱣ ᱦᱩᱭᱩᱜ ᱠᱟᱱ ᱛᱟᱢᱟ ᱚᱸᱰᱮ᱾ ᱪᱟᱜ ᱠᱟ ᱢᱮ ᱥᱮ ᱚᱲᱟᱜ ᱠᱷᱚᱱ ᱥᱟᱺᱜᱤᱧ ᱛᱮ ᱟᱢ ᱪᱟᱞᱟᱣ ᱦᱩᱭᱩᱜ ᱠᱟᱱ ᱛᱟᱢᱟ ᱪᱟᱞᱟᱣ ᱠᱟᱛᱮᱢ ᱯᱟᱲᱦᱟᱜ ᱠᱟᱱᱟ᱾ ᱟᱨ ᱚᱱᱞᱟᱭᱤᱱ ᱛᱮᱫᱚ ᱚᱲᱟᱜ ᱨᱮᱜᱮᱢ ᱯᱟᱲᱦᱟᱜ ᱠᱟᱱᱟ᱾ᱠᱤᱱᱛᱩ ᱢᱟᱱᱮ ᱟᱢᱟᱜ ᱱᱮᱴ, ᱰᱟᱴᱟ ᱠᱷᱚᱨᱚᱪ ᱠᱟᱛᱮᱫ ᱚᱱᱟᱜᱮ ᱰᱤᱯᱷᱟᱨᱮᱱᱥ᱾ ᱟᱨ ᱵᱩᱡ ᱵᱩᱡᱷᱟᱹᱣ ᱨᱮᱱᱟᱜ ᱫᱚ, ᱵᱩᱡᱷᱟᱹᱣ ᱚ ᱻᱚ ᱚᱸᱰᱮ ᱦᱚᱸ ᱡᱟᱦᱟᱸᱢ ᱵᱩᱡᱷᱟᱹᱣᱟ᱾ ᱱᱚᱰᱮ ᱦᱚᱸ ᱡᱟᱦᱟᱸᱟᱢ ᱵᱩᱡᱷᱟᱹᱣᱟ ᱟᱫᱚ, ᱠᱩ ᱠᱩᱠᱞᱤ ᱛᱮᱫ ᱥᱟᱢᱟᱝ ᱨᱮ ᱠᱩᱠᱞᱤᱢ ᱫᱚᱦᱚ ᱫᱟᱲᱮᱭᱟᱜᱼᱟ᱾ ᱚᱸᱰᱮ ᱦᱚᱸ ᱱᱚᱰᱮ ᱦᱚᱢ ᱫᱚᱦᱚ ᱫᱟᱲᱮᱭᱟᱜᱼᱟ ᱟᱫᱚ ᱦᱮᱸ ᱟ ᱻᱟᱢ ᱟᱢ ᱡᱩᱤ ᱡᱟᱦᱟᱸ ᱨᱮᱠᱚᱨᱰᱤᱝ ᱵᱷᱤᱰᱤᱭᱳᱢ ᱧᱮᱞ ᱠᱷᱟᱱᱮ ᱛᱟᱦᱞᱮ ᱚᱸᱰᱮ ᱠᱩᱠᱞᱤ ᱫᱚ ᱵᱟᱢ ᱫᱚᱦᱚ ᱫᱟᱲᱮᱭᱟᱜᱼᱟ᱾
ᱦᱮᱸ ᱦᱮᱸ,
ᱚᱱᱟᱜᱮ ᱚᱱᱞᱟᱭᱤᱱ ᱚᱯᱷᱞᱟᱭᱤᱱ ᱨᱮᱱᱟᱜ ᱰᱤᱯᱷᱟᱨᱮᱱᱥ᱾
ᱦᱮᱸ ᱢᱮᱱ ᱫᱚᱵᱤᱱ ᱢᱮᱱ ᱠᱮᱫ ᱜᱮᱭᱟ ᱟᱹᱰᱤ ᱱᱟᱯᱟᱭ ᱠᱟᱛᱷᱟ ᱠᱟᱱ ᱜᱮᱭᱟ,
ᱟᱨ ᱟᱯᱮᱨᱮᱱ ᱦᱩᱞ ᱢᱟᱦᱟᱸ ᱠᱚᱠᱚ ᱯᱟᱞᱟᱣ ᱠᱮᱫᱟ ᱥᱮ ᱵᱟᱝ᱾
ᱦᱮᱸ ᱦᱩᱞ ᱢᱟᱦᱟᱸ ᱫᱚ ᱦᱩᱭᱮᱱ ᱜᱮᱭᱟ ᱟᱹᱰᱤ ᱡᱩᱛ ᱡᱟᱸᱠ ᱡᱚᱢᱚᱠ ᱜᱮ᱾
ᱚᱜ, ᱟᱞᱮᱥᱮᱫ ᱦᱚᱸ ᱟᱹᱰᱤ ᱡᱟᱠ ᱡᱚᱢᱚᱠ ᱜᱮ ᱦᱩᱭᱱᱟ ᱦᱩᱞ ᱢᱟᱜ ᱠᱚ᱾ ᱯᱟᱞᱟᱣ ᱛᱚ,